ᱦᱮᱞᱳᱣ ᱾
ᱦᱩᱸ ᱦᱮᱞᱳᱣ ᱾
ᱦᱮᱸ ᱜᱚᱝᱠᱮ ᱡᱚᱦᱟᱨ ᱜᱮ ᱾
ᱦᱮᱸᱻ ᱡᱚᱦᱟᱨ ᱜᱮ ᱾
ᱦᱮᱸ ᱜᱚᱝᱠᱮ ᱪᱮᱫ ᱵᱤᱱ ᱪᱤᱠᱟᱹᱭᱮᱜ-ᱟ?
ᱦᱚᱸᱜ-ᱚᱭ ᱫᱩᱲᱩᱵ ᱵᱟᱲᱟ ᱦᱳᱭ ᱟᱠᱟᱱᱟ ᱫᱟᱜ ᱡᱟᱹᱯᱩᱫ ᱫᱟᱭ ᱛᱚ ᱾
ᱟᱪᱪᱷᱟ, ᱟᱨ ᱜᱷᱟᱨᱚᱸᱡᱽ ᱠᱚᱨᱮ ᱡᱷᱚᱛᱚ ᱦᱚᱲᱯᱮ ᱱᱟᱯᱟᱭ ᱵᱟᱲᱟ ᱜᱮᱭᱟ?
ᱦᱮᱸ ᱡᱟᱜᱜᱮ ᱜᱷᱟᱨᱚᱸᱡᱽ ᱠᱚᱨᱮ ᱫᱚ ᱱᱟᱯᱟᱭ ᱵᱟᱲᱟ ᱜᱮ ᱾
ᱚᱻ᱾
ᱟᱨ ᱟᱯᱮ ᱚᱲᱟᱜ ᱦᱚᱲ ᱠᱚᱫᱚ ᱱᱟᱯᱟᱭ ᱵᱟᱲᱟ ᱜᱮ?
ᱦᱮᱸ ᱱᱤᱛᱚᱜ ᱫᱚ ᱦᱟᱸᱜ ᱪᱟᱸᱫᱳ ᱵᱚᱸᱜᱟ ᱫᱟᱭᱟ ᱛᱮ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱾
ᱦᱩᱸᱜ- ᱩᱸ᱾
ᱟᱨ ᱱᱟᱯᱟᱭ ᱞᱮᱝᱠᱷᱟᱱ ᱜᱮ ᱱᱟᱯᱟᱭ ᱪᱮᱫᱟᱜ ᱥᱮ ᱱᱚᱜᱼᱚᱭ ᱱᱟᱯᱟᱭ ᱜᱮᱛᱮᱵᱚᱱ ᱱᱚᱜᱼᱚᱭ ᱯᱷᱳᱱ ᱠᱚᱛᱮ ᱦᱚᱸ ᱵᱚᱱ ᱨᱚᱯᱚᱲ ᱠᱟᱱᱟ ᱵᱩᱜᱤ ᱵᱟᱹᱲᱤᱡ ᱢᱮᱱᱟᱜ ᱵᱚᱱ ᱛᱮ᱾
ᱦᱮᱸ ᱦᱮᱸ᱾
ᱦᱩᱸ᱾ ᱛᱟᱯᱚᱨ ᱦᱮᱸ ᱞᱟᱹᱭᱫᱟᱹᱧ ᱛᱟᱯᱚᱨ ᱟᱯᱮ ᱫᱤᱥᱚᱢ ᱥᱮᱫ ᱥᱮᱨᱢᱟ ᱡᱟᱹᱲᱤ ᱠᱚᱫᱚ ᱚᱠᱟ ᱞᱮᱠᱟ?
ᱦᱮᱸ ᱟᱞᱮ ᱥᱮᱫ ᱥᱮᱨᱢᱟ ᱡᱟᱹᱲᱤ ᱫᱚ ᱦᱟᱸᱜ ᱦᱚᱸᱜ-ᱚᱭ ᱵᱟᱨᱥᱤᱧ ᱯᱮ ᱢᱟᱦᱟ ᱦᱩᱭ ᱜᱚᱫᱚᱜ ᱠᱟᱱᱟ᱾ ᱮᱸ ᱥᱮᱨᱢᱟ ᱡᱟᱹᱲᱤ ᱫᱚ ᱞᱮᱛᱟᱲ ᱠᱟᱱ ᱜᱮᱭᱟ ᱟᱫᱚ ᱩᱱᱟᱹᱜ ᱵᱷᱟᱜᱮ ᱞᱮᱠᱟ ᱫᱚ ᱦᱟᱸᱜ ᱥᱮᱨᱢᱟ ᱡᱟᱹᱲᱤ ᱫᱚ ᱵᱟᱝ ᱦᱩᱭᱩᱜ ᱠᱟᱱᱟ ᱚᱝᱠᱟ ᱱᱟᱥᱮ ᱱᱟᱥᱮ ᱜᱮ ᱡᱷᱤᱯᱤᱨ ᱡᱷᱤᱯᱤ ᱨᱮ ᱫᱟᱜ ᱵᱟᱲᱟᱭᱮᱜᱼᱟ, ᱢᱟᱱᱮ ᱚᱛ ᱠᱚ ᱞᱚᱦᱚᱫᱚᱜ ᱞᱮᱠᱟ ᱦᱟᱸᱜ᱾ ᱦᱮᱸ ᱟᱫᱚ ᱥᱮᱨᱢᱟ ᱡᱟᱹᱲᱤ ᱵᱟᱝ ᱦᱚᱛᱮ ᱛᱮ ᱪᱟᱥᱵᱟᱥ ᱠᱚᱦᱚᱸ ᱱᱟᱦᱟᱜ ᱩᱱᱟᱹᱜ ᱫᱚ ᱵᱟᱞᱮ ᱞᱟᱦᱟ ᱫᱟᱲᱮ ᱠᱟᱣᱫᱟ᱾
ᱚᱸ ᱚᱱᱟ ᱦᱚᱸ ᱛᱚ ᱠᱟᱛᱷᱟ ᱠᱟᱱ ᱜᱮᱭᱟ ᱥᱮᱨᱢᱟ ᱫᱟᱜ ᱵᱟᱝᱠᱷᱟᱱ ᱪᱤᱠᱟᱹᱢ ᱨᱚᱦᱚᱭᱟ ᱱᱤᱛᱚᱜ ᱵᱚᱨ
ᱦᱮᱸ᱾ ᱦᱮᱸ, ᱟᱨ ᱛᱟᱦᱚᱞᱮ ᱜᱚᱝᱠᱮ ᱟᱯᱮ ᱥᱮᱫ ᱫᱚ ᱚᱠᱟ ᱞᱮᱠᱟ ᱥᱮᱨᱢᱟ ᱡᱟᱹᱲᱤ ᱠᱚ?
ᱛᱮᱫ ᱫᱚ ᱥᱮᱨᱢᱟ ᱡᱟᱹᱲᱤ ᱫᱚ ᱢᱟᱱᱮ ᱱᱤᱭᱚᱢ ᱞᱮᱠᱟᱜᱮ ᱫᱟᱜ ᱫᱟᱭ ᱢᱟᱱᱮ ᱞᱚᱥᱚᱫ ᱫᱚ ᱵᱟᱝ ᱥᱮᱨᱢᱟ ᱡᱟᱹᱲᱤ ᱫᱚ ᱞᱟᱹᱭ ᱞᱮᱠᱷᱟᱱ ᱥᱮᱨᱢᱟ ᱨᱮᱜᱮ ᱢᱮᱱᱟᱜᱼᱟ ᱮᱠᱷᱚᱱᱚ ᱚᱛ ᱥᱮᱫ ᱫᱚ ᱟᱹᱣᱨᱤ ᱟᱬᱜᱚᱜᱼᱟ᱾
ᱦᱮᱸ᱾
ᱟᱫᱚ ᱛᱟᱣ ᱧᱮᱞ ᱦᱩᱭᱩᱜ ᱠᱟᱱᱟ ᱱᱟᱥᱮ ᱵᱟᱱᱫᱷ ᱯᱩ ᱠᱷᱨᱤ ᱯᱮᱨᱮᱡ ᱮᱸᱻ ᱦᱩᱲᱩ ᱫᱚ ᱟᱨᱮᱡ ᱯᱷᱟᱨᱮᱡ ᱠᱟᱛᱮ ᱨᱚᱦᱚᱭ ᱠᱟᱜ ᱦᱩᱭᱩᱜᱼᱟ᱾
ᱦᱮᱸ᱾ ᱛᱟᱦᱚᱞᱮ ᱜᱚᱝᱠᱮ ᱟᱯᱮ ᱥᱮᱫ ᱫᱚ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜ-ᱟ ᱥᱮ ᱵᱟᱨ ᱫᱷᱟᱣ ᱜᱮᱯᱮ ᱪᱟᱥᱟ?
ᱵᱟᱝ ᱵᱟᱨ ᱫᱷᱟᱣ ᱞᱮ ᱪᱟᱥᱟ ᱪᱟᱥ ᱫᱚ᱾
ᱮ ᱳ ᱟᱪᱪᱷᱟ ᱟᱪᱪᱷᱟ᱾
ᱩᱸᱻ ᱵᱟᱨ ᱫᱷᱟᱣ ᱵᱚᱞᱛᱮ ᱩᱸ ᱟᱞᱮ ᱥᱮᱫ ᱫᱚ ᱚᱱᱠᱟ ᱢᱟᱱᱮ ᱠᱚᱛᱮᱠ ᱫᱚ ᱡᱚᱞᱟ ᱠᱷᱮᱛ ᱢᱮᱱᱟᱜ-ᱟ ᱵᱚᱞᱛᱮ ᱪᱮᱫᱠᱟ ᱢᱟᱱᱮ ᱵᱟᱱᱫᱷ ᱫᱷᱟᱨᱮ ᱨᱮᱱᱟᱜ ᱠᱷᱮᱛ ᱠᱚᱫᱚ ᱪᱟᱥ ᱜᱟᱱᱚᱜᱼᱟ ᱵᱚᱨᱥᱟ, ᱫᱷᱚᱨᱚᱱ ᱵᱟᱨ ᱫᱷᱟᱣ ᱜᱮ ᱪᱟᱥ ᱜᱟᱱᱚᱜᱼᱟ ᱟᱨ ᱮᱢᱸ ᱵᱟᱹᱠᱤ ᱠᱷᱮᱛ ᱠᱚ ᱵᱚᱨᱥᱟ ᱨᱮᱫᱚ ᱡᱷᱚᱛᱚ ᱠᱷᱮᱛ ᱜᱮᱞᱮ ᱨᱚᱦᱚᱭᱟ ᱟᱨ ᱫᱷᱚᱨᱚᱢ ᱫᱤᱱ ᱫᱚ ᱱᱚᱝᱠᱟ ᱟᱹᱞᱩ ᱠᱚ ᱛᱩᱲᱤ ᱛᱤᱞᱢᱤᱧ ᱮᱢᱟᱱ ᱥᱚᱵᱡᱤ ᱠᱚ ᱨᱚᱦᱚᱭᱟ ᱟᱨᱠᱤ
ᱟᱪᱪᱷᱟ ᱟᱪᱪᱷᱟ
ᱛᱟᱦᱚᱞᱮ ᱟᱯᱮ ᱫᱤᱥᱚᱢ ᱥᱮᱫ ᱫᱚ ᱚᱠᱟ ᱞᱮᱠᱟ?
ᱦᱮᱸ ᱟᱞᱮ ᱥᱮᱫ ᱫᱚ ᱦᱟᱸᱜ ᱟᱫᱚ ᱢᱟᱱᱮ ᱩᱱᱟᱹᱜ ᱫᱟᱜ ᱨᱮᱱᱟᱜ ᱦᱚᱸ ᱩᱱᱟᱹᱜ ᱥᱩᱵᱤᱫᱷᱟ ᱫᱚ ᱦᱟᱸᱜ ᱵᱟᱹᱱᱩᱜᱼᱟ ᱠᱟᱹᱴᱤᱡ ᱞᱮ ᱟᱱᱟᱴ ᱧᱚᱜ ᱜᱮᱭᱟ ᱚᱱᱟ ᱠᱚᱛᱮ ᱛᱟᱦᱚᱞᱮ ᱵᱷᱟᱜᱤ ᱞᱮᱠᱟ ᱚᱱᱠᱟ ᱫᱚ ᱥᱮᱨᱢᱟ ᱡᱟᱹᱲᱤ ᱦᱚᱸ ᱩᱱᱟᱹᱜ ᱵᱟᱝ ᱦᱩᱭᱩᱜ ᱜᱮᱭᱟ ᱛᱚ᱾ ᱛᱟᱦᱚᱞᱮ ᱢᱤᱫ ᱫᱷᱟᱣ ᱜᱮᱞᱮ ᱪᱟᱥ ᱜᱮᱭᱟ ᱱᱚᱜᱚᱭ ᱡᱟᱹᱯᱩᱫ ᱫᱤᱱ ᱡᱟ ᱪᱟᱥ ᱦᱩᱭᱩᱜ-ᱟ ᱱᱤᱭᱟᱹ ᱚᱠᱛᱚ ᱜᱮᱞᱮ ᱪᱟᱥᱟ ᱞᱟᱹᱭᱫᱤᱧ ᱟᱸᱡᱚᱢ ᱧᱟᱢ ᱫᱟᱵᱤᱱ
ᱦᱮᱸ ᱟᱸᱡᱚᱢ ᱦᱮᱸ ᱟᱸᱡᱚᱢ ᱧᱟᱢ ᱫᱟᱞᱤᱧ
ᱟᱪᱪᱷᱟ ᱛᱟᱦᱚᱞᱮ ᱟᱯᱮ ᱥᱮᱫ ᱫᱚ ᱚᱱᱮ ᱚᱱᱠᱟ ᱮᱸ ᱥᱚᱵᱡᱤ ᱚᱱᱟ ᱪᱟᱱᱟ ᱟᱱᱟᱡ ᱠᱚᱫᱚᱯᱮ ᱪᱟᱥ ᱜᱮᱭᱟ ᱛᱚ
ᱦᱮᱸ ᱟᱱᱟᱡ ᱠᱚᱫᱚ ᱪᱟᱥ ᱦᱩᱭᱩᱜ ᱜᱮᱭᱟ᱾ ᱟᱱᱟᱡ ᱵᱚᱞᱛᱮ ᱡᱮᱢᱚᱱ ᱵᱷᱚᱨᱵᱷᱩᱴᱤ ᱠᱚ ᱠᱩᱸᱱᱫᱽᱨᱤ ᱠᱚ ᱚᱱᱠᱟ ᱡᱷᱤᱸᱜᱟᱹ ᱠᱚ
ᱳ
ᱟᱫᱚ ᱟᱯᱮ ᱫᱤᱥᱚᱢ ᱫᱚ ᱚᱱᱟ ᱠᱚᱫᱚ ᱵᱟ ᱪᱟᱥ ᱠᱚᱫᱚ ᱦᱩᱭᱩᱜ ᱟᱥᱮ ᱵᱟᱝ
ᱟᱞᱮ ᱥᱮᱫ ᱫᱚ ᱦᱩᱭᱩᱜ-ᱟ ᱟᱫᱚ ᱩᱱᱟᱹᱜ ᱠᱤᱨᱤᱧ ᱟᱠᱷᱨᱤᱧ ᱢᱟᱱᱮ ᱟᱹᱠᱷᱨᱤᱧ ᱵᱟᱠᱷᱨᱟ ᱛᱮᱫᱚᱜ ᱵᱟᱝ-ᱟ ᱚᱲᱟᱜ ᱨᱮ ᱡᱚᱢ ᱧᱩ ᱞᱮᱠᱟᱜᱮ ᱡᱟ ᱚᱲᱟᱜ ᱨᱮ ᱪᱟᱞᱟᱜ ᱞᱮᱠᱟ ᱤᱱᱠᱟᱹ ᱜᱮᱞᱮ ᱪᱟᱥ ᱵᱟᱲᱟᱭᱟ ᱩᱱᱟᱹᱜ ᱫᱚ ᱵᱷᱟᱜᱤ ᱞᱮᱠᱟ ᱫᱚ ᱪᱟᱥ ᱵᱟᱝ ᱦᱩᱭᱩᱜ ᱜᱮᱭᱟ᱾
ᱟᱫᱚ ᱚᱱᱟ ᱫᱚ ᱴᱚᱴᱷᱟ ᱠᱤᱭᱟᱹ ᱛᱚ ᱟᱯᱮ ᱥᱮᱱᱟᱜ ᱚᱛ ᱦᱟᱥᱟ ᱠᱟᱹᱴᱤᱡ ᱟᱞᱟᱫᱟ ᱧᱚᱜ ᱜᱮᱭᱟ ᱟᱞᱮ ᱥᱮᱱᱟᱜ ᱟᱞᱟᱫᱟ ᱚᱱᱟ ᱠᱷᱟᱹᱛᱤᱨ ᱪᱟᱥᱵᱟᱥ ᱛᱚ ᱠᱟᱴᱤᱡ ᱵᱷᱮᱜᱟᱨ ᱧᱚᱜ ᱜᱮᱛᱟ ᱵᱚᱱᱟ
ᱟᱨ ᱦᱚᱸᱜᱚᱭ ᱛᱚ ᱦᱟᱸᱜ ᱟᱥᱟᱲ ᱵᱚᱸᱜᱟ ᱛᱚ ᱦᱟᱜᱸ ᱵᱚᱞᱚ ᱟᱠᱟᱱᱟ ᱛᱟᱦᱚᱞᱮ ᱟᱞᱮ ᱥᱮᱫ ᱫᱚ ᱦᱟᱸᱜ ᱱᱤᱭᱟᱹ ᱚᱠᱛᱚ ᱦᱚᱜᱚᱭ ᱨᱚᱦᱚᱭ ᱠᱚ ᱪᱟᱵᱟ ᱵᱟᱲᱟ ᱞᱮᱱᱠᱷᱟᱱ ᱚᱱᱟ ᱦᱮᱲᱦᱮᱫ ᱚᱠᱛᱚ ᱦᱟᱸᱜ ᱢᱤᱫᱴᱮᱱ ᱯᱚᱨᱚᱵᱽ ᱞᱮ ᱢᱟᱱᱟᱣᱟ ᱢᱟᱱᱮ
ᱦᱩᱸ
ᱛᱟᱦᱚᱞᱮ ᱚᱱᱟ ᱜᱚᱢᱦᱟ ᱯᱚᱨᱚᱵᱽ ᱫᱚ ᱟᱯᱮ ᱥᱮᱫ ᱫᱚ ᱦᱮᱸ ᱚᱱᱟ ᱜᱚᱢᱦᱟ ᱜᱚᱢᱦᱟ
ᱟᱪᱪᱷᱟ ᱢᱟᱱᱮ ᱜᱚᱢᱦᱟ ᱯᱚᱨᱚᱵᱽ ᱫᱚ ᱟᱸᱡᱚᱢ ᱫᱩᱧ ᱟᱸᱡᱚᱢ ᱟᱠᱟᱫᱟ ᱢᱟᱱᱮ ᱤᱧ ᱢᱟᱢᱟᱜᱷᱚᱨ ᱥᱮᱫ᱾
ᱟᱫᱚ ᱟᱞᱮ ᱱᱚᱛᱮ ᱫᱚ ᱜᱚᱢᱦᱟ
ᱚ ᱟᱪᱪᱷᱟ
ᱢᱟᱱᱮ ᱜᱚᱢᱦᱟ ᱯᱚᱨᱚᱵᱽ ᱵᱚᱞᱛᱮ ᱫᱚ ᱦᱟᱱᱮ ᱡᱟᱦᱟᱸ ᱨᱮᱫᱚ ᱠᱚ ᱞᱟᱹᱭᱟ ᱦᱟᱱᱮ ᱠᱷᱮᱛ ᱠᱚ ᱵᱟᱠᱚ ᱪᱟᱞᱟᱜᱼᱟ ᱵᱟᱠᱚ ᱠᱟᱹᱢᱤᱭᱟ ᱚᱱᱟ ᱫᱤᱱ ᱦᱤᱞᱳᱜ ᱫᱚ᱾
ᱦᱮᱸ ᱦᱮᱸ
ᱟᱪᱪᱷᱟ ᱟᱪᱪᱷᱟ
ᱦᱮᱸ ᱟᱞᱮ ᱥᱮᱫ ᱫᱚ ᱦᱟᱸᱜ ᱚᱱᱟ ᱫᱚᱞᱮ ᱢᱟᱱᱟᱣ ᱜᱮᱭᱟ ᱵᱷᱟᱹᱜᱮ ᱞᱮᱠᱟ ᱜᱮᱞᱮ ᱢᱟᱱᱟᱣᱟ ᱩᱱ ᱦᱤᱞᱚᱜ ᱫᱚ ᱦᱟᱸᱜ ᱚᱱᱮ ᱡᱟᱦᱟᱸ ᱞᱮᱠᱟ ᱞᱟᱹᱭ ᱠᱮᱫᱟᱵᱤᱱ ᱡᱮ ᱠᱷᱮᱛ ᱠᱚ ᱩᱱ ᱦᱤᱞᱚᱜ ᱫᱚ ᱠᱟᱹᱢᱤ ᱵᱟᱠᱚ ᱥᱮᱱᱚᱜᱼᱟ ᱟᱫᱚ ᱛᱤᱨᱞᱟᱹ ᱦᱚᱯᱚᱱ ᱦᱚᱸ ᱵᱟᱝ ᱟᱨ ᱠᱚᱲᱟ ᱦᱚᱯᱚᱱ ᱦᱚᱸ ᱵᱟᱝ ᱩᱱ ᱦᱤᱞᱳᱜ ᱫᱚ ᱚᱠᱚᱭ ᱜᱮ ᱠᱷᱮᱛ ᱨᱮᱫᱚ ᱦᱟᱸᱜ ᱠᱟᱹᱢᱤ ᱵᱟᱞᱮ ᱟᱬᱜᱚᱱᱟ᱾
ᱦᱩᱸ ᱦᱩᱸ
ᱦᱮᱸ ᱟᱨ ᱞᱟᱹᱭ ᱠᱚ ᱵᱟᱝᱢᱟ ᱩᱱᱫᱤᱱᱟᱜ ᱟᱡᱚᱢ ᱠᱟᱱᱟ ᱠᱟᱬᱳ ᱠᱩᱭᱟᱜ ᱠᱟᱦᱱᱤ ᱩᱱᱠᱤᱱᱟᱜ ᱠᱟᱹᱦᱱᱤ ᱞᱮᱠᱟᱛᱮ ᱩᱱᱦᱤᱞᱳᱜ ᱵᱟᱹᱫ ᱪᱟᱞᱟᱣ ᱞᱮᱱ ᱢᱟᱱᱮ ᱠᱷᱮᱛ ᱪᱟᱞᱟᱣ ᱞᱮᱱᱠᱷᱟᱱ ᱦᱮᱸ ᱚᱱᱠᱟ ᱵᱤᱧᱚᱜ ᱟᱠᱚ ᱥᱮᱪᱮᱫ ᱚᱱᱠᱟ ᱟᱸᱡᱚᱢ ᱟᱠᱟᱱᱟ ᱟᱫᱚ ᱚᱱᱟ ᱠᱷᱟᱹᱛᱤᱨ ᱦᱟᱜᱸ ᱩᱱ ᱦᱤᱞᱳᱜ ᱫᱚ ᱡᱤᱨᱟᱹᱣ ᱦᱚᱸᱞᱮ ᱡᱤᱨᱟᱹᱜᱼᱟ ᱥᱟᱶᱛᱮ ᱡᱟᱦᱟᱸ ᱛᱤᱱᱟᱹᱜ ᱜᱟᱱ ᱠᱟᱹᱢᱤ ᱛᱟᱦᱮᱱ ᱨᱮᱦᱚᱸ ᱩᱱ ᱦᱤᱞᱳᱜ ᱫᱚ ᱠᱷᱮᱛ ᱫᱚ ᱮᱠᱟᱞ ᱜᱮ ᱵᱟᱞᱮ ᱥᱮᱱᱚᱜ ᱜᱮᱭᱟ ᱾
ᱦᱩᱸ ᱾
ᱦᱮᱸ ᱾
ᱟᱫᱚ ᱱᱚᱣᱟ ᱫᱚ ᱪᱮᱜ ᱠᱟ ᱵᱟᱲᱟᱭ ᱫᱚ ᱢᱮᱱᱟᱜᱼᱟ ᱟᱫᱚ ᱚᱠᱟ ᱫᱤᱥᱚᱢ ᱚᱠᱟ ᱞᱮᱠᱟ ᱟᱨᱠᱤ ᱾
ᱦᱮᱸ ᱟᱢᱟᱜ ᱜᱚᱴᱟ ᱴᱚᱴᱷᱟ ᱫᱚ ᱡᱷᱚᱛᱚ ᱞᱮᱠᱟᱱ ᱯᱚᱨᱚᱵᱽ ᱫᱚ ᱵᱟᱝ ᱵᱚᱱ ᱢᱟᱱᱟᱣ ᱜᱮᱭᱟ ᱛᱚ ᱾
ᱢᱟᱱᱟᱣᱟ ᱦᱮᱸ ᱠᱤᱱᱛᱩ ᱡᱷᱚᱛᱚ ᱜᱮ ᱟᱵᱚᱣᱟᱜ ᱠᱟᱱᱟ ᱫᱚ ᱡᱚᱛᱚ ᱵᱚᱱ ᱥᱟᱱᱛᱟᱲ ᱦᱚᱯᱚᱱ ᱠᱟᱱᱟ ᱵᱚᱱ ᱢᱟᱱᱮ ᱡᱚᱛᱚ ᱜᱮ ᱢᱤᱫ ᱜᱮᱛᱟ ᱵᱚᱱᱟ ᱛᱟᱣ ᱟᱨᱠᱤ ᱠᱟᱹᱴᱤᱡ ᱦᱟᱱᱛᱮ ᱱᱟᱛᱮᱭᱟᱠᱟᱱᱟ ᱾
ᱦᱮᱸ ᱦᱮᱸ, ᱟᱨ ᱦᱚᱜᱼᱚᱭ ᱡᱮᱢᱚᱱ ᱦᱟᱸᱜ ᱠᱤᱪᱷᱩ ᱫᱤᱱ ᱞᱟᱦᱟ ᱜᱮ ᱪᱟᱞᱟᱣᱮᱱᱟ ᱡᱟᱦᱟᱸ ᱢᱤ-ᱢᱤᱫᱴᱮᱱ ᱴᱚᱴᱷᱟ ᱨᱮᱫᱚ ᱟᱢᱵᱟᱵᱚᱛᱤ ᱠᱚ ᱞᱟᱹᱭᱟ ᱟᱨ ᱟᱞᱮᱥᱮᱫ ᱫᱚ ᱦᱟᱜᱸ ᱡᱮᱢᱚᱱ ᱟᱢᱵᱟᱵᱚᱛᱤ ᱫᱚ ᱵᱟᱞᱮ ᱢᱟᱱᱟᱣᱟ ᱟᱞᱮ ᱫᱚ ᱾
ᱦᱩᱸ, ᱟᱨ ᱟᱞᱮ ᱚᱱᱛᱮ ᱫᱚ ᱟᱢᱵᱟᱵᱚᱛᱤ ᱫᱚ ᱟᱹᱰᱤ ᱢᱟᱱᱮ ᱡᱩᱨ ᱠᱚ ᱢᱟᱱᱟᱣᱟ ᱾
ᱟᱪᱪᱷᱟ ᱟᱪᱪᱷᱟ ᱾
ᱢᱟᱱᱮ ᱪᱮᱫ ᱤᱧ ᱞᱟᱹᱭᱟ ᱟᱢᱵᱟᱵᱚᱛᱤ ᱠᱷᱟᱲ ᱠᱷᱟᱹᱡᱟᱹᱲᱤ ᱫᱚ ᱛᱟᱦᱮᱱ ᱠᱟᱱ ᱜᱮᱭᱟ, ᱩᱞ ᱥᱟᱶᱛᱮ ᱥᱩᱠᱨᱤ ᱡᱮᱞ ᱾ ᱢᱟᱱᱮ ᱵᱷᱟᱜᱮ ᱜᱮ ᱟᱨᱠᱤ ᱯᱚᱨᱚᱵᱽ ᱞᱮᱠᱟ ᱜᱮ ᱢᱚᱱᱮ ᱜᱚᱫᱚᱜ-ᱟ ᱟᱛᱳ ᱯᱟᱲᱟ ᱨᱮᱫᱚ ᱾
ᱦᱮᱸ ᱟᱫᱚ ᱦᱟᱸᱜ ᱤᱱᱟᱹ ᱛᱚ ᱡᱚᱛᱚ ᱦᱚᱲ ᱜᱮᱵᱚᱱ ᱵᱟᱲᱟᱭᱟ ᱡᱮ ᱚᱱᱟ ᱤᱱᱟᱹ ᱚᱠᱛᱚ ᱜᱮ ᱦᱟᱸᱜ ᱚᱱᱟ ᱡᱟᱦᱟᱸ ᱡᱚ ᱵᱤᱞᱤ ᱠᱚᱫᱚ ᱵᱤᱞᱤ ᱠᱚᱜᱼᱟ ᱛᱟᱦᱞᱮ ᱩᱱ ᱚᱠᱛᱚ ᱚᱱᱟ ᱠᱚᱫᱚ ᱠᱚ ᱡᱚᱢᱟ ᱾ ᱟᱨ ᱡᱟᱦᱟᱸ ᱱᱚᱰᱮ ᱚᱱᱟ ᱟᱢᱵᱟᱵᱚᱛ ᱵᱩᱛᱤ ᱠᱚ ᱟᱸᱡᱚᱢ ᱦᱩᱭ ᱟᱠᱟᱱᱟ ᱡᱟᱦᱟᱸ ᱥᱮᱫ ᱠᱚ ᱢᱟᱱᱟᱣᱟ ᱟᱞᱮ ᱥᱮᱫ ᱫᱚ ᱚᱱᱟ ᱫᱚ ᱨᱚᱡᱚ ᱞᱟᱹᱭ ᱦᱟᱸᱜ ᱞᱮ ᱢᱟᱱᱟᱣᱟ ᱟᱫᱚ ᱡᱟᱦᱟᱸ ᱦᱤᱞᱳᱜ ᱟᱢᱵᱟᱵᱚᱛᱤ ᱩᱱ ᱦᱤᱞᱳᱜ ᱫᱚ ᱵᱟᱝᱟ ᱾ ᱚᱱᱟ ᱦᱚᱭᱛᱳ ᱠᱤᱪᱷᱩ ᱫᱤᱱ ᱞᱟᱦᱟ ᱵᱟᱝᱠᱷᱟᱱ ᱠᱤᱪᱷᱩ ᱫᱤᱱ ᱛᱟᱭᱚᱢ ᱟᱞᱮ ᱫᱚ ᱨᱚᱡᱚ ᱞᱮ ᱢᱟᱱᱟᱣᱟ ᱚᱱᱟ ᱜᱮ ᱦᱟᱸᱜ ᱟᱢᱵᱟᱹᱵᱚᱛᱤ ᱫᱚ ᱡᱟᱦᱟ ᱞᱮᱠᱟ ᱚᱱᱟ ᱠᱷᱟᱹᱡᱟᱹᱲᱤ ᱥᱟᱶᱛᱮ ᱠᱟᱱᱴᱷᱟᱲ ᱠᱚᱠᱚ ᱡᱚᱢᱟ ᱟᱞᱮ ᱦᱚᱸ ᱚᱱᱟ ᱨᱚᱡᱚ ᱯᱚᱨᱚᱵᱽ ᱨᱮᱫᱚ ᱚᱱ ᱠᱷᱟᱹᱡᱟᱹ ᱢᱟᱱᱮ ᱠᱷᱟᱹᱡᱟᱹᱲᱤ ᱥᱟᱶᱛᱮ ᱠᱟᱱᱴᱷᱟᱲ ᱠᱚᱞᱮ ᱡᱚᱢ ᱜᱮᱭᱟ ᱾
ᱦᱩᱸ ᱾
ᱦᱮᱸ ᱟᱨ ᱚᱱᱟ ᱥᱟᱶᱛᱮ ᱟᱵᱚᱱᱟᱜ ᱡᱤᱞ ᱫᱟᱠᱟ ᱢᱟᱛᱚ ᱛᱟᱦᱮᱱ ᱠᱟᱱ ᱜᱮᱭᱟ ᱚᱱᱟ ᱫᱚ ᱡᱚᱛᱚ ᱯᱚᱨᱚᱵᱽ ᱨᱮᱜᱮ ᱵᱚᱱ ᱢᱟᱱᱟᱣ ᱵᱟᱛᱟᱣ ᱜᱮᱭᱟ ᱦᱟᱸᱜ ᱦᱮᱸ ᱾
ᱛᱚ ᱛᱟᱦᱚᱞᱮ ᱠᱟᱱᱴᱷᱟᱲ ᱫᱚ ᱟᱯᱮ ᱚᱲᱟᱜ ᱠᱚᱨᱮ ᱢᱮᱱᱟᱜᱼᱟ ᱥᱮ ᱯᱮ ᱠᱤᱨᱤᱧ ᱟᱹᱜᱩᱭᱟ?
ᱵᱟᱝ ᱟᱞᱮ ᱫᱚ ᱦᱟᱸᱜ ᱚᱲᱟᱜ ᱨᱮᱜᱮ ᱢᱮᱱᱟᱜ ᱛᱟᱞᱮᱭᱟ ᱠᱟᱱᱴᱷᱟᱲ ᱫᱚ, ᱠᱤᱨᱤᱧ ᱫᱚ ᱵᱟᱞᱮ ᱠᱤᱨᱤᱧ ᱜᱮᱭᱟ ᱾ ᱦᱮᱸ, ᱛᱟᱦᱞᱮ ᱟᱯᱮ ᱥᱮᱫ ᱫᱚ ᱚᱠᱟ ᱞᱮᱠᱟ ᱠᱤᱨᱤᱧ ᱠᱟᱛᱮ ᱯᱮ ᱟᱹᱜᱩᱭᱟ?
ᱦᱮᱸ ᱟᱫᱚ ᱚᱲᱟᱜ ᱨᱮ ᱫᱟᱨᱮ ᱫᱚ ᱛᱟᱦᱮᱸ ᱠᱟᱱ ᱜᱮᱭᱟ ᱟᱫᱚ ᱚᱱᱟ ᱫᱚ ᱦᱟᱲᱟᱢ ᱦᱚᱸ ᱦᱟᱲᱟᱢ ᱮᱱᱟ ᱫᱟᱨᱮ ᱴᱟᱜ ᱟᱫᱚ ᱱᱮᱛᱟᱨ ᱫᱚ ᱚᱱᱟ ᱫᱚ ᱢᱟᱜ ᱜᱤᱲᱤ ᱦᱩᱭᱱᱟ ᱩᱞᱴᱟᱹᱣᱮᱱ ᱛᱮ ᱟᱫᱚ ᱠᱤᱨᱤᱧ ᱵᱟᱲᱟ ᱦᱩᱭᱩᱜ ᱠᱟᱱᱟ ᱟᱨᱠᱤ ᱾ ᱟᱫᱚ ᱠᱤᱨᱤᱧ ᱫᱚ ᱵᱟᱹᱲᱛᱤ ᱫᱚ ᱵᱟᱝ ᱟᱫᱚ ᱯᱮᱲᱟ ᱠᱚ ᱴᱷᱮᱱ ᱦᱚᱸᱠᱚ ᱯᱮᱨᱟᱭ ᱜᱮᱠᱚ ᱟᱹᱜᱩ ᱦᱚᱴᱚ ᱠᱟᱜᱼᱟ ᱾
ᱟᱪᱪᱷᱟ ᱾
ᱦᱩᱸ ᱾
ᱟᱫᱚ ᱚᱱᱠᱟᱱᱟᱜ ᱡᱚ ᱵᱤᱞᱤ ᱫᱟᱨᱮ ᱫᱚ ᱦᱟᱸᱜ ᱟᱞᱮ ᱫᱚ ᱢᱮᱱᱟᱜ ᱜᱮ ᱢᱮᱱᱟᱜ ᱛᱟᱞᱮᱭᱟ ᱚᱲᱟᱜ ᱥᱩᱨ ᱨᱮᱜᱮ ᱾ ᱡᱮᱞᱮᱠᱟ ᱱᱚᱣᱟ ᱩᱞ ᱠᱟᱱᱴᱷᱟᱲ ᱠᱚᱫᱚ ᱢᱮᱱᱟᱜ ᱜᱮᱭᱟ ᱦᱟᱸᱜ ᱾ ᱟᱨ ᱚᱱᱟ ᱥᱟᱶᱛᱮ ᱡᱟᱦᱟᱸ ᱚᱱᱟ ᱵᱤᱨ ᱨᱮᱱᱟᱜ ᱡᱚ ᱵᱤᱞᱤ ᱠᱚ ᱚᱱᱟ ᱛᱤᱨᱤᱞ, ᱛᱟᱨᱚᱵ ᱚᱱᱟ ᱠᱚᱫᱚ ᱮᱸ ᱡᱚᱢ ᱟᱠᱟᱜ ᱜᱮᱭᱟᱵᱤᱱ ᱛᱚ?
ᱦᱮᱸ ᱡᱚᱢ ᱟᱠᱟᱫ ᱜᱤᱭᱟᱹᱧ, ᱠᱟᱨᱚᱱ ᱛᱤᱨᱤᱞ ᱫᱚ ᱟᱞᱮ ᱥᱮᱫ ᱫᱚ ᱢᱤᱫᱴᱟᱝ ᱧᱩᱛᱩᱢ ᱩᱞ ᱵᱮᱞᱮ ᱢᱤᱫᱴᱟᱝ ᱢᱮᱱᱟᱜᱼᱟ ᱟᱨᱠᱤ ᱡᱟᱦᱟᱸ ᱫᱚ ᱵᱟᱝᱞᱟ ᱯᱟᱹᱨᱥᱤ ᱫᱚ ᱡᱩᱫᱤᱢ ᱞᱟᱹᱭᱟ ᱠᱮᱱᱫᱰᱟᱸᱜᱟ ᱢᱟᱱᱮ ᱛᱤᱨᱤᱞ ᱟᱨ ᱛᱤᱨᱤᱞ ᱫᱟᱨᱮ ᱱᱚᱣᱟ ᱨᱮᱫᱚ ᱢᱟᱱᱮ ᱟᱞᱮᱭᱟᱜ ᱥᱟᱭᱤᱰ ᱨᱮᱜᱮ ᱾
ᱟᱪᱪᱷᱟ ᱟᱪᱪᱷᱟ,
ᱤᱧ ᱫᱟᱨᱮ᱾
ᱚᱻ
ᱢᱮᱱᱟᱜ ᱦᱩᱸ
ᱦᱮᱸ ᱟᱫᱚ ᱱᱚᱜ-ᱚ ᱱᱚᱝᱠᱟ ᱜᱚᱞᱯᱚ ᱛᱟᱞᱟ ᱛᱮᱜᱮ ᱛᱷᱩᱛᱤ ᱛᱟᱞᱟ ᱛᱮᱜᱮ ᱵᱟᱲᱟᱭ ᱧᱟᱢ ᱟᱠᱟᱱᱟ ᱢᱤᱫᱴᱮᱱ ᱴᱚᱴᱷᱟ ᱨᱮᱫᱚ ᱛᱤᱨᱤᱞ ᱫᱟᱨᱮ ᱠᱚ ᱥᱟᱶᱛᱮ ᱡᱟᱦᱟᱸ ᱛᱟᱨᱚᱵ ᱫᱟᱨᱮ ᱠᱚ ᱥᱟᱶᱛᱮ ᱚᱱᱟ ᱡᱚ ᱠᱚᱫᱚ ᱦᱟᱸᱜ ᱵᱟᱝ ᱠᱚ ᱧᱮᱞ ᱟᱠᱟᱫᱟ᱾ ᱟᱫᱚ ᱜᱚᱴᱟ ᱴᱚᱴᱷᱟ ᱫᱚ ᱚᱱᱟ ᱵᱟᱹᱭ ᱵᱟᱹᱭᱛᱮ ᱚᱱᱟ ᱠᱚᱫᱚ ᱟᱫ ᱤᱫᱤᱜ ᱠᱟᱱ ᱛᱟᱵᱚᱱᱟ ᱢᱟ- ᱨᱟᱝ ᱢᱟᱨᱟᱝ ᱫᱟᱨᱮ ᱠᱚᱫᱚ ᱡᱟᱦᱟᱸ ᱚᱱᱟ ᱠᱚᱫᱚ ᱵᱟᱹᱭ ᱵᱟᱹᱭᱛᱮ ᱱᱤᱯᱩᱡᱚᱜ ᱠᱟᱱᱟ᱾
ᱦᱮᱸ ᱦᱮᱸ ᱦᱮᱸ, ᱠᱚᱢᱚᱜ ᱠᱟᱱ ᱜᱮᱭᱟ ᱠᱟᱨᱚᱱ ᱡᱟᱦᱟᱸ ᱮᱱᱟᱝ ᱤᱧ ᱞᱟᱹᱭᱫᱟ ᱚᱱᱮ ᱟᱞᱮ ᱴᱷᱮᱱ ᱦᱚᱸ ᱛᱮᱨᱮᱞ ᱢᱮᱱᱟᱜ-ᱟ᱾ ᱱᱚᱣᱟ ᱫᱚ ᱧᱮᱞᱚᱜ ᱠᱟᱱᱟ ᱱᱮᱛᱟᱨ ᱤᱧ ᱧᱮᱞᱫᱟ ᱫᱤᱱ ᱫᱤᱱᱛᱮ ᱚᱱᱟ ᱠᱚᱨᱮ ᱪᱟᱥ-ᱵᱟᱥ ᱠᱚ ᱮᱛᱚᱦᱚᱵ ᱟᱠᱟᱫᱟ ᱟᱞᱮ ᱥᱮᱫ ᱫᱚ ᱟᱞᱩ᱾ ᱠᱚ ᱫᱚᱢᱮ ᱪᱟᱥᱚᱜ-ᱟ ᱛᱚ ᱟᱫᱚ ᱧᱮᱞ ᱢᱮ ᱫᱷᱟᱨᱮ ᱠᱷᱮᱛ ᱟᱲᱮ ᱠᱚᱨᱮ ᱜᱮ ᱱᱚᱣᱟ ᱛᱤᱨᱤᱞ ᱫᱟᱨᱮ ᱫᱚ ᱠᱚᱛᱮᱠ ᱢᱮᱱᱟᱜ-ᱟ, ᱢᱚᱱᱟᱜ-ᱟ ᱢᱟᱱᱮ ᱫᱚᱢᱮ ᱜᱮ ᱢᱮᱱᱟᱜ-ᱟ᱾ ᱟᱫᱚ ᱵᱟᱹᱭ ᱵᱟᱹᱭᱛᱮ ᱚᱱᱟ ᱠᱚᱦᱚᱸ ᱠᱚ ᱢᱟᱜ ᱪᱟᱵᱟᱭᱟ ᱱᱚᱣᱟ ᱠᱷᱮᱛ ᱨᱮᱱᱟᱜ ᱜᱮ᱾
ᱟᱫᱚ ᱧᱮᱞ ᱢᱮ ᱛᱮᱨᱮᱞ ᱫᱟᱨᱮ ᱦᱚᱸ ᱵᱟᱹᱭ ᱵᱟᱹᱭᱛᱮ ᱚᱱᱠᱟ ᱛᱮᱜᱮ ᱩᱡᱟᱹᱲ-ᱚᱜ ᱠᱟᱱᱟ᱾
ᱦᱮᱸ ᱦᱮᱸ ᱚᱱᱟ ᱥᱟᱶᱛᱮ ᱡᱟᱦᱟᱸ ᱢᱟᱨᱟᱝ ᱢᱟᱨᱟᱝ ᱚᱱᱟ ᱵᱟᱲᱮ ᱫᱟᱨᱮ ᱠᱚ ᱡᱮᱢᱚᱱ ᱵᱟᱲᱮ ᱫᱟᱨᱮ ᱫᱚ ᱦᱟᱸᱜ ᱚᱱᱟ ᱫᱚ ᱟᱹᱰᱤ ᱢᱟᱨᱟᱝ ᱫᱟᱨᱮ ᱠᱟᱱᱟ ᱛᱚ᱾ ᱛᱟᱦᱚᱞᱮ ᱚᱱᱟ ᱠᱚᱦᱚᱸ ᱢᱤ-ᱢᱤᱫᱴᱮᱱ ᱴᱚᱴᱷᱟ ᱨᱮᱫᱚ ᱧᱮᱞᱚᱜ ᱠᱟᱱᱟ ᱢᱟᱱᱮ ᱦᱚᱭ ᱛᱚ ᱠᱚ ᱢᱟᱜ ᱜᱤᱰᱤᱭ ᱮᱫᱟ ᱩᱱᱟᱹᱜ ᱫᱚ ᱦᱟᱸᱜ ᱵᱟᱹᱱᱩᱜ-ᱟ᱾
ᱦᱩᱸ ᱟᱫᱚ ᱯᱟᱹᱦᱤᱞ ᱫᱚ ᱫᱟᱨᱮ ᱠᱚᱜᱮ ᱵᱟᱹᱲ- ᱛᱤ ᱠᱚ ᱨᱚᱦᱚᱭ ᱮᱫ ᱫᱷᱤ ᱟᱫᱚ ᱩᱱᱟᱹᱜ ᱫᱚ ᱩᱡᱟᱹᱲ ᱠᱚᱫᱚ ᱵᱟᱝᱟ, ᱱᱮᱛᱟᱨ ᱫᱚ ᱨᱚᱦᱚᱭ ᱫᱚ ᱵᱟᱵᱚᱱ ᱨᱚᱦᱚᱭ ᱮᱫᱟ ᱵᱟᱹᱲ- ᱛᱤ ᱵᱚᱱ ᱢᱟᱜ ᱫᱟ ᱫᱟᱨᱮ ᱠᱚᱫᱚ᱾
ᱦᱮᱸ ᱦᱮᱸ
ᱦᱩᱸ
ᱚᱱᱟ ᱠᱷᱟᱹᱛᱤᱨ ᱛᱮ ᱦᱚᱸᱜ-ᱚᱭ ᱥᱮᱨᱢᱟ ᱡᱟᱹᱲᱤ ᱦᱚᱸ ᱴᱷᱤᱠ ᱴᱷᱟᱠ ᱵᱟᱝ ᱦᱩᱭᱩᱜ ᱠᱟᱱᱟ ᱚᱠ- ᱛᱚ ᱡᱟᱹᱱᱤ ᱥᱮᱨᱢᱟ ᱡᱟᱹᱲᱤ ᱵᱟᱭ ᱦᱩᱭᱩᱜ ᱠᱟᱱᱟ᱾
ᱮᱸᱻ ᱢᱟᱱᱮ ᱪᱮᱠᱟᱜ ᱠᱟᱱᱟ ᱥᱤᱛᱩᱝ ᱫᱤᱱ ᱨᱮᱦᱚᱸ ᱫᱚᱢᱮ ᱥᱤᱛᱩᱝ ᱫᱟᱭ, ᱨᱟᱵᱟᱝ ᱫᱤᱱ ᱨᱮᱦᱚᱸ ᱫᱚᱢᱮ ᱨᱟᱵᱟᱝ ᱮᱫᱟᱭ ᱚᱠᱟ ᱨᱟᱵᱟᱝ ᱵᱟᱹᱱᱩᱜ ᱥᱟᱶᱛᱮ᱾ ᱮᱸᱫ ᱱᱚᱭ-ᱚ ᱵᱚᱨᱥᱟ ᱫᱤᱱ ᱨᱮ ᱦᱚᱸ ᱫᱟᱜ ᱥᱮᱨᱢᱟ ᱡᱟᱹᱲᱤ ᱵᱟᱹᱱᱩᱜ᱾
ᱦᱮᱸ᱾
ᱩᱸᱻ
ᱛᱟᱦᱚᱞᱮ ᱜᱚᱝᱠᱮ ᱟᱯᱮ ᱥᱮᱜ ᱨᱮᱢᱟ ᱥᱟᱨᱡᱚᱢ ᱫᱟᱨᱮ ᱠᱚᱫᱚ ᱢᱮᱱᱟᱜ-ᱟ ᱥᱮ ᱵᱟᱝ?
ᱟᱞᱮ ᱥᱟᱨᱡᱚᱢ ᱫᱟᱨᱮ ᱵᱩᱞᱛᱮ ᱪᱮᱜ ᱤᱧ ᱞᱟᱹᱭᱟ᱾ ᱚᱲᱟᱜ ᱞᱚ ᱢᱮᱱᱟᱜ-ᱟ ᱚᱲᱟᱜ ᱨᱟᱪᱟ ᱠᱚ ᱞᱟᱦᱟ ᱠᱷᱚᱱ ᱜᱮ ᱦᱩᱲᱩ ᱠᱷᱮᱛ ᱠᱚ ᱟᱨ ᱚᱲᱟᱜ ᱠᱩᱰᱟᱹᱢ ᱠᱷᱚᱱ ᱜᱮ ᱥᱟᱨᱡᱚᱢ ᱵᱤᱨ ᱫᱟᱨᱮ ᱛᱮ ᱯᱮᱨᱮᱡ ᱟᱠᱟᱱᱟ ᱢᱟᱱᱮ ᱟᱞᱮ ᱫᱚ ᱵᱤᱨ ᱫᱤᱥᱚᱢ ᱞᱮ ᱯᱟᱲᱟᱜ-ᱟ ᱵᱩᱨᱩ ᱫᱤᱥᱚᱢ ᱫᱚ ᱵᱟᱝ᱾
ᱟᱪᱪᱷᱟ ᱟᱪᱷᱟ᱾
ᱩᱱᱠᱟ᱾ ᱥᱟᱶᱛᱮ ᱱᱩᱠᱩ ᱩᱝᱠᱩ ᱵᱟᱭᱟᱨ ᱠᱟᱰᱟ ᱠᱚᱫᱚ ᱯᱮᱲᱟ ᱞᱮᱠᱟ ᱠᱚ ᱦᱤᱡᱩᱜ-ᱟ, ᱚ-ᱱᱟᱶᱟ ᱵᱤᱨ ᱠᱚᱨᱮ ᱜᱮᱠᱚ ᱛᱟᱦᱮᱱᱟ᱾
ᱟᱪᱪᱷᱟ ᱵᱟᱭᱟᱨ ᱠᱟᱰᱟ ᱫᱚ ᱦᱟᱸᱜ ᱵᱟᱹᱧ ᱵᱩᱡᱷᱟᱹᱣ ᱞᱮᱜ-ᱟ ᱚᱱᱟ ᱫᱚ᱾
ᱩᱱᱠᱩ ᱡᱟᱦᱟᱸᱭ ᱵᱤᱨ ᱨᱮᱱ ᱢᱚᱬᱮ ᱠᱟᱴᱟ ᱡᱤᱭᱟᱹᱞᱤ᱾
ᱚ ᱟᱪᱪᱷᱟ ᱟᱪᱪᱷᱟ, ᱛᱟᱦᱚᱞᱮ ᱟᱯᱮ ᱥᱮᱫ ᱦᱚᱸ ᱠᱚ ᱦᱤᱨᱤ ᱵᱟᱲᱟ ᱯᱮ ᱜᱮᱭᱟ ᱵᱟᱝ?
ᱦᱮᱸ ᱦᱤᱨᱤ ᱢᱟᱱᱮ ᱱᱩᱠᱩ ᱫᱚ ᱯᱮᱲᱟ ᱞᱮᱠᱟ ᱜᱮ ᱟᱫᱚ ᱩᱱᱠᱩ ᱫᱚᱠᱚ ᱢᱚᱱᱮᱭ ᱠᱟᱜ ᱠᱚᱣᱟ ᱞᱮ ᱠᱟᱨᱚᱱ ᱫᱤᱱᱟᱹᱢ ᱜᱮ ᱡᱩᱫᱤ ᱦᱤᱡᱩᱜ ᱠᱟᱱ ᱨᱮ ᱪᱤᱠᱟᱹ ᱛᱮ ᱵᱟᱢ ᱯᱮᱲᱟᱜ-ᱟ᱾
ᱦᱮᱸ᱾ ᱮ ᱛᱟᱦᱚᱞᱮ ᱩᱱᱠᱩ ᱫᱚ ᱚᱲᱟᱜ ᱠᱚᱨᱮ ᱱᱟᱜ ᱚᱱᱠᱟ ᱱᱟᱜ ᱡᱤᱱᱤᱥ ᱠᱚᱫᱚ ᱠᱚ ᱠᱷᱚᱛᱤᱭᱟ ᱥᱮ ᱵᱟᱝ ᱠᱟᱨᱚᱱ ᱟᱞᱮ ᱥᱮᱜ ᱫᱚ ᱦᱟᱸᱜ ᱵᱟᱠᱚ ᱥᱮᱱ ᱵᱟᱲᱟᱜ ᱜᱮᱭᱟ ᱛᱚᱜ ᱛᱟᱦᱚᱞᱮ ᱡᱟᱦᱟᱸ ᱛᱤᱥ ᱠᱚᱨᱮ ᱠᱚ ᱥᱮᱱ ᱵᱟᱲᱟᱜ-ᱟ ᱟᱫᱚ ᱟᱰᱤ ᱡᱩᱨ ᱞᱮ ᱵᱚᱛᱚᱨ ᱟᱠᱚᱣᱟ ᱩᱱᱠᱩ ᱫᱚ᱾
ᱟᱫᱚ ᱠᱷᱚᱛᱤ ᱵᱩᱞᱛᱮ ᱱᱮᱛᱟᱨ ᱫᱚ ᱯᱟᱹᱦᱤᱞ ᱫᱚᱠᱚ ᱦᱮᱡ ᱠᱚᱜ-ᱟ ᱦᱚᱲ ᱵᱚᱛᱚᱨ ᱛᱮᱠᱚ ᱩᱠᱩ ᱵᱟᱲᱟ ᱠᱚᱜ-ᱟ ᱯᱟᱹᱦᱤᱞ ᱡᱚᱠᱷᱚᱱ ᱯᱟᱹᱭᱞᱟᱹ ᱯᱩᱭᱞᱟᱹ ᱟᱞᱮ ᱫᱤᱥᱚᱢ ᱠᱷᱚᱡ ᱟᱫᱚ ᱱᱮ ᱵᱚᱱ ᱵᱟᱵᱚᱱ ᱵᱷᱟᱹᱜᱤᱭᱟ ᱱᱩᱠᱩ ᱵᱚᱱ ᱫᱟᱞ ᱠᱚᱣᱟ ᱵᱚᱱ ᱪᱮᱠᱟ ᱠᱚᱣᱟ ᱵᱚᱱ ᱚᱱᱟ ᱠᱷᱟᱹᱛᱤᱨ ᱱᱮᱛᱟᱨ ᱫᱚ ᱢᱤᱫ ᱵᱟᱨ ᱫᱚᱠᱚ ᱠᱷᱚᱛᱤᱭ ᱮᱫᱟ᱾
ᱦᱮᱸ᱾
ᱦᱮᱸ ᱟᱫᱚ ᱦᱚᱸᱜᱚ ᱱᱚᱝᱠᱟ᱾ ᱮ ᱵᱤᱨ ᱵᱩᱨᱩ ᱠᱚᱦᱚᱸ ᱩᱡ ᱩᱡᱟᱹᱲᱚᱜ ᱠᱟᱱᱟ ᱥᱮ ᱟᱫᱚ ᱚᱠᱟ ᱨᱮᱠᱚ ᱛᱟᱦᱮᱱᱟ ᱩᱱᱠᱩ ᱡᱤᱵᱽᱼᱡᱤᱭᱟᱹᱞᱤ ᱠᱚᱦᱚᱸ ᱡᱚᱛ ᱛᱚ ᱟᱛᱩ ᱚᱲᱟᱜ ᱥᱮᱱ ᱜᱮᱠᱚ ᱢᱚᱦᱰᱟ ᱦᱤᱡᱩᱜ ᱠᱟᱱᱟ᱾
ᱢᱚᱦᱰᱟ ᱦᱤᱡᱩᱜ ᱠᱟᱱᱟ ᱦᱮᱸ᱾ ᱟᱫᱚ ᱟᱠᱚᱣᱟᱜ ᱛᱟᱦᱮᱱ ᱚᱲᱟᱜ ᱵᱚᱱ ᱢᱟᱜ ᱪᱟᱵᱟᱭ ᱫᱟ ᱟᱫᱚ ᱟᱵᱚᱣᱟᱜ ᱛᱟᱦᱮᱱ ᱚᱲᱟᱜ ᱜᱮᱠᱚ ᱦᱤᱡᱩᱜ ᱠᱟᱱᱟ ᱪᱤᱠᱟᱹ ᱭᱟᱠᱚ ᱩᱱᱠᱩ
ᱦᱮᱸ᱾ ᱟᱞᱮ ᱥᱮᱜ ᱫᱚ ᱦᱟᱸᱜ ᱚᱱᱠᱟ ᱫᱚ ᱵᱟᱠᱚ ᱪᱟᱞᱟᱜ-ᱟ ᱡᱟᱦᱟᱸ ᱛᱤᱥ ᱨᱮᱠᱚ ᱪᱟᱦᱮ ᱥᱮᱱ ᱵᱟᱲᱟᱜ-ᱟ᱾ ᱟᱫᱚ ᱟᱰᱤ ᱡᱳᱨ ᱞᱮ ᱵᱚᱛᱚᱨ ᱟᱠᱚᱣᱟ ᱵᱚᱛᱚᱨ ᱫᱚ ᱦᱟᱸᱜ᱾ ᱟᱫᱚ ᱟᱯᱮ ᱥᱮᱜ ᱫᱚ ᱡᱮᱢᱚᱱ ᱫᱤᱱᱟᱹᱢ ᱫᱷᱟᱨᱟ ᱜᱮᱠᱚ ᱦᱤᱨᱤ ᱯᱮᱭᱟ ᱛᱚ ᱛᱟᱦᱚᱞᱮ ᱩᱱᱠᱩ ᱥᱟᱶ ᱫᱚᱯᱮ ᱢᱟᱱᱮ ᱯᱮᱲᱟ ᱪᱟᱵᱟ ᱜᱚᱫ ᱟᱠᱟᱱ᱾